ᱦᱮᱞᱳ ᱦᱮᱞᱳ ᱦᱮᱞᱳ
ᱦᱮᱞᱳ
ᱦᱮᱸ ᱨᱚᱲ ᱟᱸᱡᱚᱢᱚᱜ ᱠᱟᱱᱟ
ᱟᱹᱰᱤ ᱵᱷᱤᱛᱤᱨ ᱨᱮ ᱨᱚᱲ ᱟᱡᱸᱚᱢᱚᱜ ᱠᱟᱱ ᱫᱚ
ᱚᱱᱠᱟ ᱜᱮ ᱟᱸᱡᱚᱢ ᱢᱮ ᱟᱞᱚᱢ ᱞᱟᱹᱭᱟ ᱛᱟᱞᱦᱮ ᱪᱮᱫ ᱠᱚᱯᱮ ᱪᱤᱠᱟᱹ ᱵᱟᱲᱟᱭᱮᱫᱼᱟ?
ᱪᱤᱠᱟᱹ ᱦᱚᱸ ᱵᱟᱝ ᱫᱩᱲᱩᱵ ᱠᱟᱱᱤᱧ
ᱚᱻ ᱫᱟᱠᱟ ᱠᱚᱯᱮ ᱡᱚᱢ ᱵᱟᱲᱟ ᱠᱮᱫᱟ ᱥᱮ ᱟᱹᱶᱨᱤ? ᱟᱞᱮ ᱫᱚ ᱱᱚᱜᱼᱚᱭ ᱦᱟᱸᱜ ᱱᱤᱛᱚᱜ ᱫᱚ ᱴᱟᱣᱟᱨ ᱠᱟᱹᱴᱤᱡ ᱵᱟᱭ ᱧᱟᱢᱮᱫ ᱛᱟᱢᱟ ᱟᱨ ᱠᱟᱹᱴᱤᱡ ᱴᱟᱣᱟᱨ ᱥᱮᱱ ᱪᱟᱞᱟᱜ ᱢᱮᱥᱮ
ᱱᱤᱛᱳᱜ
ᱦᱮᱞᱳ ᱦᱳᱭ ᱦᱳᱭ ᱱᱤᱛᱳᱜ ᱟᱸᱡᱚᱢᱚᱜ ᱠᱟᱱᱟ ᱛᱟᱦᱚᱞᱮ ᱪᱮᱫ ᱠᱚᱯᱮ ᱩᱛᱩ ᱵᱟᱲᱟ ᱞᱮᱫᱼᱟ ᱛᱮᱦᱮᱧ ᱫᱚ? ᱦᱮᱞᱳ
ᱟᱞᱩ ᱵᱮᱸᱜᱟᱲ ᱦᱮᱞᱳ
ᱚ ᱦᱮᱸ ᱟᱸᱡᱚᱢᱚᱜ ᱠᱟᱱᱟ
ᱟᱨ ᱟᱯᱮ ᱫᱚ
ᱟᱞᱮ ᱫᱚ ᱦᱟᱸᱜ ᱱᱤᱛᱚᱜ ᱫᱚ ᱦᱟᱸᱜ ᱪᱮᱫ ᱦᱚᱸ ᱟᱹᱣᱨᱤ ᱞᱮ ᱩᱛᱩᱭᱟ ᱚᱱᱠᱟ ᱫᱚ ᱩᱛᱩ ᱦᱩᱭᱩᱜᱼᱟ ᱦᱟᱸᱜ
ᱚ
ᱛᱟᱞᱦᱮ ᱢᱟᱱᱮ ᱪᱮᱫ ᱞᱮᱠᱟ ᱟᱯᱮ ᱥᱮᱫ ᱫᱟᱜ ᱡᱟᱹᱲᱤ ᱠᱚ? ᱫᱟᱜ ᱵᱟᱲᱟ ᱟᱯᱮ ᱠᱟᱱᱟᱭ ᱥᱮ ᱵᱟᱝ?
ᱦᱮᱸ ᱥᱤᱧ ᱵᱮᱲᱟ ᱫᱟᱜ ᱞᱮᱫᱟᱭ ᱱᱤᱛᱳᱜ ᱫᱚ ᱟᱥᱳᱲ ᱵᱟᱲᱟ ᱠᱮᱫᱟᱭ
ᱚᱻ ᱛᱟᱦᱚᱞᱮ ᱚᱱᱠᱟ ᱦᱟᱸᱜ ᱡᱚᱢᱼᱼ ᱟᱞᱮ ᱥᱮᱱ ᱦᱚᱸ ᱚᱱᱠᱟ ᱜᱮ ᱦᱟᱜ ᱛᱟᱦᱮᱸ ᱫᱚ ᱱᱟᱜ ᱠᱷᱟᱱ ᱫᱟᱜ ᱵᱟᱲᱟ ᱠᱮᱫ ᱜᱮᱭᱟᱭ ᱤᱱᱠᱟᱹ ᱡᱷᱤᱯᱨ ᱡᱷᱤᱯᱨ ᱨᱤᱝᱠᱟᱹᱧ ᱡᱚᱨᱚ ᱵᱟᱲᱟᱭᱱᱟ ᱛᱟᱦᱞᱮ ᱪᱟᱥ ᱠᱚᱫᱚ ᱦᱟᱸᱜ ᱛᱤᱱᱟᱹᱜ ᱥᱟᱹᱜᱤᱧ ᱠᱮᱫᱼᱟ ᱯᱮ ᱮᱨ ᱛᱚᱞᱟ ᱠᱚᱫᱚ ᱦᱩᱭ ᱟᱠᱟᱱ ᱛᱟᱯᱮᱭᱟ ᱥᱮ ᱟᱹᱨᱤ
ᱦᱮ ᱛᱚᱵᱮ ᱫᱚ ᱮᱰ ᱦᱚᱭ ᱠᱟᱱᱟ᱾
ᱚ ᱛᱟᱦᱚᱞᱮ ᱨᱚᱦᱚᱭ ᱠᱚᱫᱚ ᱟᱹᱣᱨᱤ ᱯᱮ ᱮᱛᱚᱦᱚᱵᱚᱜᱼᱟ
ᱠᱟᱴᱟᱣ ᱱᱟ ᱪᱤᱠᱟᱹᱛᱮ ᱚᱠᱚᱭ ᱪᱚ ᱠᱚ ᱯᱷᱚᱱ ᱟᱫᱮ
ᱦᱮᱞᱳ
ᱦᱮᱞᱳ
ᱦᱳᱭ ᱞᱟᱹᱭᱫᱟᱹᱧ ᱛᱟᱦᱚᱞᱮ ᱮᱨ ᱛᱚᱞᱟ ᱠᱚᱫᱚ ᱦᱟᱸᱜ ᱦᱩᱭ ᱥᱟᱹᱛ ᱠᱟᱱᱟ ᱦᱮᱸ ᱵᱟᱝ‍?
ᱦᱮᱸ ᱦᱩᱭ ᱥᱟᱹᱛ ᱟᱠᱟᱱᱟ᱾
ᱛᱟᱦᱚᱞᱮ ᱦᱮ ᱱᱤᱛᱚᱜ ᱫᱚ ᱵᱟᱹᱠᱤ ᱢᱮᱱᱟᱜᱼᱟ ᱪᱮᱫ ᱠᱚ ᱞᱟᱹᱭᱟ ᱨᱚᱦᱚᱭ ᱜᱮ
ᱦᱳᱭ
ᱚᱻ ᱛᱟᱦᱚᱞᱮ ᱟᱞᱮᱭᱟᱜ ᱠᱚ ᱦᱚᱸ ᱚᱱᱠᱟ ᱜᱮ ᱦᱟᱸᱜ ᱮᱨ ᱛᱚᱞᱟ ᱠᱚᱫᱚ ᱦᱩᱭ ᱥᱟᱹᱛ ᱟᱠᱟᱱᱟ ᱱᱤᱛᱚᱜ ᱫᱚ ᱦᱟᱸᱜᱼᱼ ᱮᱸᱜ ᱪᱮᱫ ᱠᱚ ᱞᱟᱹᱭᱟ ᱨᱚᱦᱚᱭ ᱜᱮ ᱵᱟᱹᱠᱤ ᱢᱮᱱᱟᱜᱼᱟ ᱟᱫᱚ ᱦᱟᱸᱜ ᱫᱟᱜ ᱡᱟᱹᱲᱤ ᱵᱟᱭ ᱫᱟᱜ ᱡᱟᱹᱲᱤᱭᱫᱟ ᱛᱚ ᱚᱱᱟ ᱠᱷᱟᱹᱛᱤᱨ ᱛᱮᱜᱮ ᱦᱟᱸᱜ ᱮᱨ ᱛᱚᱞᱟ ᱫᱚ ᱦᱟᱸᱜ ᱪᱮᱫ ᱠᱚᱞᱮ ᱨᱚᱦᱚᱭ ᱫᱚ ᱦᱟᱸᱜ ᱟᱹᱣᱤᱭᱟᱜᱼᱟ᱾
ᱦᱩᱸ
ᱛᱟᱦᱚᱞᱮ ᱠᱟᱹᱢᱤ ᱠᱚᱫᱚ ᱢᱟᱱᱮ ᱚᱲᱟᱜ ᱠᱚᱨᱮ ᱫᱚ ᱪᱮᱫ ᱠᱚᱯᱮ ᱠᱟᱹᱢᱤ ᱵᱟᱲᱟᱭ ᱠᱟᱱᱟ᱾
ᱠᱟᱹᱢᱤ ᱵᱚᱞᱛᱮ ᱵᱟᱹᱱᱩᱜᱼᱟ ᱥᱚᱱᱟ᱾ ᱟᱸ ᱦᱳᱲᱩ ᱜᱤᱰᱤ ᱜᱮ ᱵᱟᱠᱤ ᱛᱟᱦᱮᱸ ᱞᱮᱱᱟ ᱚᱱᱟ ᱜᱮ ᱜᱤᱰᱤ ᱦᱩᱭᱮᱱᱟ ᱵᱟᱹᱭᱦᱟᱹᱲ ᱥᱮᱫ ᱜᱷᱩᱴᱩ ᱥᱮᱫ ᱫᱟ ᱟᱣᱨᱤᱭᱟᱜᱼᱟ
ᱚ ᱟᱪᱪᱷᱟ ᱜᱷᱩᱴᱩ ᱫᱚ ᱦᱟᱸᱜ ᱛᱤᱥ ᱯᱮ ᱜᱤᱰᱤᱭᱟ ᱛᱟᱦᱚᱞᱮ?
ᱦᱟᱯᱮ ᱫᱚ ᱵᱟᱭ ᱫᱟᱜ ᱞᱮᱠᱷᱟᱡᱼᱼ
ᱚ ᱱᱟᱯᱟᱭ ᱠᱟᱛᱷᱟ ᱠᱟᱱᱟ ᱜᱮ ᱚᱱᱟ ᱦᱚᱸ
ᱦᱩᱸ
ᱟᱨ ᱟᱵᱚᱢ ᱢᱟ ᱪᱟᱥ-ᱵᱟᱥ ᱫᱤᱱ ᱠᱟᱱᱟ ᱱᱮᱛᱟᱨ ᱢᱟ ᱚᱱᱟ ᱠᱚᱢᱟ ᱟᱵᱚ ᱢᱟ ᱞᱟᱠᱛᱤᱼᱼ ᱛᱮᱜᱤ ᱛᱵᱚᱱᱟ ᱪᱟᱥ ᱢᱟ ᱢᱤᱫ ᱫᱷᱟᱣ ᱵᱚᱱ ᱪᱟᱥᱟ ᱟᱨ ᱵᱟᱨᱚ ᱢᱟᱥ ᱵᱚᱱ ᱡᱚᱢᱟ ᱦᱮᱸ ᱵᱟᱝ?
ᱦᱮᱸᱻ
ᱛᱟᱞᱚᱦᱮᱼᱼ ᱛᱤᱨᱮᱯᱮ ᱡᱟᱹᱯᱤᱫᱟ᱾
ᱡᱟᱯᱤᱫᱚᱜᱼᱟ ᱟᱨ ᱠᱟᱴᱤᱡ ᱯᱚᱨ ᱠᱷᱟᱡ ᱜᱮ
ᱚᱻ ᱚ ᱛᱟᱦᱚᱞᱮ ᱢᱟᱱᱮ ᱪᱮᱫ ᱞᱮᱠᱟ ᱚᱞ ᱯᱟᱲᱦᱟᱣ ᱫᱚ ᱦᱩᱭᱩᱜ ᱠᱟᱱᱟ ᱥᱮ ᱵᱟᱝ ᱦᱩᱭᱩᱜ ᱠᱟᱱᱟ᱾
ᱦᱮᱸ ᱚᱞᱯᱟᱲᱦᱣ ᱦᱩᱭᱩᱜ ᱠᱟᱱ ᱜᱮᱭᱟ ᱚᱱᱠᱟ᱾
ᱚ ᱠᱷᱩᱵᱤ ᱮᱠᱴᱟ ᱫᱚ ᱵᱟᱝᱟ ᱟᱫᱚ ᱛᱟᱦᱚᱞᱮ ᱠᱷᱟᱱ ᱫᱚ ᱦᱟᱸᱜ ᱪᱮᱫ ᱠᱚ ᱞᱟᱹᱭᱟᱼᱼ ᱮᱠᱡᱟᱢ ᱠᱚ ᱦᱩᱭᱮᱱ ᱛᱟᱯᱮᱭᱟ ᱥᱮ ᱦᱩᱭᱩᱜ ᱠᱟᱱᱟ᱾
ᱮᱠᱡᱟᱢ ᱠᱚ ᱦᱩᱭᱩᱜ ᱠᱟᱱ ᱛᱟᱞᱮᱭᱟ ᱛᱚ ᱤᱱᱠᱟᱹᱛᱮ ᱵᱮᱥᱤ ᱫᱚ ᱯᱟᱲᱦᱟᱜ ᱫᱚ ᱵᱟᱝ ᱦᱩᱭᱩᱜ ᱠᱟᱱᱟ᱾ ᱦᱮᱸ
ᱚ ᱚᱱᱟᱜᱮ ᱦᱟᱸᱜ ᱢᱟᱱᱮ ᱦᱳᱭ ᱦᱳᱭ ᱚᱱᱠᱟ ᱜᱮᱛᱚ ᱠᱚ ᱞᱟᱹᱭᱟ ᱡᱮ ᱮᱠᱡᱟᱢ ᱥᱩᱨ ᱨᱮ ᱛᱟᱦᱮᱸ ᱞᱮᱱᱠᱷᱟᱱ ᱫᱚ ᱰᱷᱮᱨ ᱯᱟᱲᱦᱟᱣ ᱞᱮᱱᱠᱷᱟᱱ ᱦᱚᱸ ᱡᱮ ᱚᱠᱟᱴᱟᱜ ᱮᱢ ᱯᱟᱲᱦᱟᱜᱼᱟ ᱵᱟᱢ ᱵᱩᱡᱷᱟᱹᱣ ᱫᱟᱲᱮᱭᱟᱜᱼᱟ ᱦᱮᱸ ᱵᱟᱝ᱾
ᱦᱩᱸ ᱡᱚᱛᱚ ᱵᱷᱮᱡᱟᱞ ᱜᱚᱫᱚᱜᱼᱟ᱾
ᱛᱟᱦᱚᱞᱮ ᱠᱷᱟᱱ ᱦᱟᱸᱜ ᱜᱟᱯᱟ ᱦᱟᱸᱜ ᱯᱚᱨᱤᱠᱠᱷᱟ ᱢᱮᱱᱟᱜ ᱛᱟᱯᱮᱭᱟ ᱦᱮᱸ ᱵᱟᱝ᱾
ᱛᱟᱦᱚᱞᱮ ᱯᱚᱨᱤᱠᱠᱷᱟ ᱮᱢ ᱫᱚ ᱪᱮᱫ ᱛᱮᱯᱮ ᱪᱟᱞᱟᱜ ᱠᱟᱱᱟ ᱛᱟᱲᱟᱢ ᱛᱮᱥᱮ ᱥᱟᱭᱠᱮᱞ ᱛᱮᱥᱮ ᱚᱱᱠᱟ ᱜᱟᱹᱲᱤ ᱠᱚᱛᱮ᱾
ᱜᱟᱲᱤ ᱞᱮ ᱨᱤᱡᱟᱵᱽ ᱟᱠᱟᱫᱟ ᱵᱳᱞᱮᱨᱳ ᱜᱟᱲᱤ ᱛᱮ᱾
ᱚ ᱜᱟᱲᱤ ᱟᱪᱪᱷᱟ ᱟᱪᱪᱷᱟ ᱜᱟᱹᱲᱤ ᱯᱮ ᱨᱤᱡᱟᱵᱷ ᱟᱠᱟᱫᱟ᱾ ᱛᱟᱦᱚᱞᱮ ᱚᱱᱟ ᱜᱟᱹᱲᱤ ᱨᱮᱫᱚ ᱦᱟᱸᱜ ᱛᱤᱱᱟᱹᱜ ᱦᱚᱲ ᱜᱟᱱ ᱠᱟᱛᱮᱜ ᱯᱮ ᱪᱟᱞᱟᱜ ᱠᱟᱱᱟ?
ᱚᱱᱟᱨᱮ ᱢᱮᱱᱟᱜ ᱞᱮᱭᱟ ᱪᱳᱫᱫᱳ ᱡᱚᱱ᱾
ᱚ ᱚᱱᱮ ᱪᱳᱫᱽᱫᱳ ᱡᱚᱱ ᱦᱟᱸᱜ ᱢᱮᱱᱟᱜ ᱯᱮᱭᱟ ᱦᱮᱸ ᱵᱟᱝ᱾
ᱦᱳᱭ
ᱟᱫᱚ ᱛᱟᱦᱚᱞᱮ ᱠᱷᱟᱱ ᱢᱟᱱᱮ ᱢᱤᱫᱴᱟᱝ ᱜᱟᱹᱲᱤ ᱛᱤᱱᱟᱹᱜ ᱠᱟᱛᱮ ᱠᱟᱹᱣᱰᱤ ᱯᱟᱲᱟᱣ ᱟᱯᱮ ᱠᱟᱱᱟ᱾ ᱢᱤᱫ ᱦᱚᱲ ᱠᱟᱛᱮᱫ᱾ ᱛᱤᱱᱟᱹᱜ ᱜᱟᱱ ᱠᱟᱛᱮᱫ ᱠᱟᱹᱣᱰᱤ ᱯᱟᱲᱟᱣ ᱟᱯᱮ ᱠᱟᱱᱟ? ᱦᱮᱞᱳ
ᱢᱤᱫᱥᱳ ᱢᱤᱫᱥᱳ ᱯᱚᱧᱪᱟᱥ ᱴᱟᱠᱟ ᱠᱟᱛᱮᱫ᱾
ᱢᱟᱱᱮ ᱢᱤᱫᱥᱚ ᱯᱚᱧᱪᱟᱥ ᱴᱟᱠᱟᱛᱮᱡ᱾ ᱟᱪᱪᱷᱟ ᱟᱪᱪᱷᱟ ᱟᱪᱷᱟ ᱛᱟᱞᱦᱮ ᱦᱟᱸᱜ ᱱᱤᱛᱳᱜ ᱫᱚ ᱛᱤᱱᱟᱹᱜ ᱠᱟᱛᱮ ᱞᱟᱜᱟᱜ ᱯᱮᱭᱟ?
ᱮᱱᱟ ᱱᱚᱣᱟ ᱫᱚ ᱱᱤᱛᱚᱜ ᱠᱷᱟᱱ ᱚᱱᱠᱟ ᱢᱤᱫᱥᱚ ᱠᱩᱲᱤ ᱴᱟᱠᱟ᱾ ᱞᱟᱜᱟᱜᱼᱟ ᱱᱚᱝᱠᱟ᱾
ᱟᱪᱪᱷᱟ ᱟᱪᱪᱷᱟ ᱟᱪᱪᱷᱟ ᱱᱟᱯᱟᱭ ᱱᱟᱯᱟᱭ ᱠᱟᱛᱷᱟ ᱜᱮ᱾
ᱟᱯᱮ ᱠᱚᱣᱟᱜ ᱛᱟᱦᱞᱮ ᱮᱠᱡᱟᱢ ᱫᱚ ᱛᱤᱥ?
ᱟᱞᱮᱭᱟᱜ ᱮᱠᱡᱟᱢ ᱫᱚ ᱦᱟᱸᱜ ᱱᱤᱛᱚᱜ ᱫᱚ ᱦᱟᱸᱜ ᱵᱟᱭ ᱦᱩᱭ ᱦᱟᱛᱟᱲᱚᱜ ᱠᱟᱱᱟ ᱦᱟᱜ ᱱᱤᱛᱚᱜ ᱫᱚ᱾ ᱥᱮᱠᱮᱱᱰ ᱥᱮᱢᱤᱥᱴᱟᱨ ᱨᱮᱱᱟᱜ ᱯᱷᱚᱨᱚ ᱯᱷᱤᱞᱟᱯ ᱜᱮ ᱟᱹᱣᱨᱤᱭᱟ ᱛᱟᱞᱮᱭᱟ ᱦᱟᱸᱜ ᱟᱫᱚ ᱦᱟᱸᱜ ᱮᱠᱡᱟᱢ ᱠᱚᱫᱚ ᱦᱟᱸᱜ ᱚᱱᱟ ᱠᱷᱟᱹᱛᱤᱨ, ᱠᱷᱟᱹᱛᱤᱨ ᱦᱟᱸᱜ ᱵᱟᱝ ᱦᱩᱭᱩᱜ ᱛᱟᱲᱟᱜ ᱠᱟᱱ ᱛᱟᱞᱮᱭᱟ ᱛᱤᱥ ᱦᱟᱸᱜ ᱦᱩᱭᱩᱜ ᱛᱟᱞᱮᱭᱟ ᱦᱟᱸᱜ ᱵᱟᱝᱠᱚ ᱞᱟᱹᱭ ᱦᱟᱛᱟᱲ ᱠᱟᱜ ᱞᱮᱭᱟ᱾ ᱟᱯᱮᱭᱟᱜ ᱫᱚ ᱛᱟᱦᱚᱞᱮ ᱟᱨ ᱛᱤᱱᱟᱹᱜ ᱜᱟᱱ ᱮᱠᱡᱟᱢ ᱵᱟᱹᱠᱤ ᱢᱮᱱᱟᱜ ᱛᱟᱯᱮᱭᱟ?
ᱚᱱᱟ ᱯᱩᱱᱭᱟ ᱮᱠᱡᱟᱢ ᱵᱟᱠᱤ‌ ᱢᱮᱱᱟ᱾
ᱯᱩᱱᱭᱟᱹ ᱮᱠᱡᱟᱢ ᱵᱟᱠᱤ ᱢᱮᱱᱟᱜ ᱛᱟᱯᱮᱭᱟ᱾ ᱟᱪᱪᱷᱟ ᱛᱟᱦᱚᱞᱮ ᱮᱠᱡᱟᱢ ᱠᱚᱫᱚ ᱦᱟᱸ ᱱᱟᱯᱟᱭ ᱵᱟᱲᱟ ᱜᱮᱯᱮ ᱮᱢᱫᱟ ᱦᱮᱸ ᱵᱟᱝ?
ᱦᱮᱸ ᱱᱟᱯᱟᱭ ᱵᱟᱲᱟ ᱜᱮ᱾
ᱟᱪᱪᱷᱟ ᱟᱪᱪᱷᱟ ᱛᱟᱦᱚᱞᱮ ᱢᱟᱱᱮ ᱢᱟᱱᱮ ᱯᱟᱲᱦᱟᱣ ᱨᱮ ᱚᱱᱠᱟ ᱢᱟᱱᱮ ᱠᱚᱞᱮᱡᱽ ᱠᱚᱨᱮ ᱜᱚᱝᱠᱮ ᱠᱚ ᱪᱮᱫ ᱞᱮᱠᱟ? ᱠᱚ ᱯᱟᱲᱦᱟᱜᱮᱫ ᱯᱮᱭᱟ ᱱᱟᱯᱟᱭ ᱜᱮ? ᱦᱮᱞᱳ᱾
ᱪᱮᱫ ᱠᱚ ᱫᱚ ᱵᱟᱝ
ᱟᱪᱪᱷᱟ ᱟᱪᱪᱷᱟ ᱟᱪᱷᱟ᱾ ᱚᱱᱠᱟᱜᱮ ᱟᱨ ᱦᱚᱸ ᱢᱟᱱᱮ ᱦᱚᱞᱟ ᱢᱟᱟᱦᱫᱷᱮᱨ ᱛᱚ ᱦᱩᱞ ᱢᱟᱦᱟ ᱯᱟᱨᱚᱢᱮᱱᱟ ᱟᱫᱚ ᱛᱟᱦᱚᱞᱮ ᱠᱷᱟᱱ- ᱦᱩᱞ ᱢᱟᱦᱟ ᱫᱚ ᱪᱮᱫ ᱞᱮᱠᱟ ᱯᱮ ᱢᱟᱱᱟᱣ ᱠᱮᱫᱟ ᱟᱯᱮ ᱚᱱᱛᱮ ᱠᱚᱞᱮᱡᱽ ᱠᱚᱨᱮ ᱯᱮ ᱢᱟᱱᱟᱣ ᱵᱟᱲᱟ ᱠᱮᱫᱟ ᱥᱮ᱾ ᱵᱟᱝᱯᱮ ᱢᱟᱱᱟᱣ ᱞᱮᱫᱟ᱾
ᱱᱟᱵᱟᱲᱟ- ᱚᱱᱟ ᱟᱫᱚ᱾ ᱜᱤᱫᱽᱨᱟᱹ ᱠᱚᱫᱚ ᱵᱟᱠᱚ ᱪᱟᱞᱟᱣ ᱟᱠᱟᱱ ᱛᱟᱦᱮᱸᱫᱼᱟ ᱯᱚᱨᱤᱠᱷᱟ ᱠᱚ ᱪᱟᱞᱟᱜ ᱠᱟᱱ ᱛᱟᱦᱮᱸᱫᱼᱟ ᱥᱮ᱾
ᱟᱫᱚ ᱡᱟᱦᱟᱸᱭ ᱠᱚᱠᱚ ᱪᱟᱞᱟᱣ ᱞᱮᱱᱟ ᱩᱱᱠᱩ ᱠᱚ ᱦᱚᱲ ᱟᱛᱮᱜ ᱜᱮ ᱦᱩᱭᱱᱟ᱾
ᱟᱪᱪᱷᱟ ᱟᱪᱪᱷᱟ ᱱᱟᱯᱟᱭ ᱠᱟᱛᱷᱟ ᱛᱟᱦᱚᱞᱮ ᱠᱷᱟᱱ ᱫᱚ ᱱᱮ ᱦᱟᱜᱼᱼ ᱟᱢ ᱫᱚ ᱦᱟᱸᱜ ᱮᱢ ᱪᱟᱞᱟᱣ ᱞᱮᱱᱟ ᱥᱮ ᱵᱟᱢ ᱪᱟᱞᱟᱣ ᱟᱠᱟᱱᱟ ᱛᱟᱦᱚᱞᱮ?
ᱱᱤᱡᱮ ᱫᱚ ᱵᱟᱝ ᱪᱟᱞᱟᱣ ᱦᱩᱭ ᱟᱠᱟᱱ ᱛᱟᱦᱮᱸᱼᱟ ᱠᱤᱱᱛᱩ ᱱᱤᱡᱮᱨᱮᱱ ᱠᱮᱞᱟᱥᱢᱮᱴ ᱱᱚᱰᱮᱱ ᱠᱚ ᱡᱟᱦᱟᱸᱭ ᱠᱚ ᱛᱟᱦᱮᱱᱟ ᱠᱚ ᱩᱱᱠᱩ
ᱱᱟᱯᱟᱭ ᱠᱟᱛᱷᱟ ᱱᱟᱯᱟᱭ ᱠᱟᱛᱷᱟ᱾ ᱦᱮᱸ ᱚᱱᱠᱟ ᱫᱚ ᱦᱟᱸᱜ ᱢᱟᱱᱮ ᱡᱚᱛᱚ ᱦᱚᱲ ᱫᱚ ᱡᱟᱦᱟᱱᱟᱜ᱾ ᱠᱤᱪᱷᱩ ᱥᱚᱢᱚᱥᱥᱟ ᱛᱟᱦᱮᱸ ᱠᱷᱟᱹᱛᱤᱨ ᱦᱟᱸᱜ ᱵᱟᱵᱚᱱ ᱪᱟᱞᱟᱣ ᱫᱟᱲᱮᱭᱟᱜᱼᱟ ᱡᱚᱛᱚ ᱦᱚᱲ ᱫᱚ ᱠᱟᱹᱢᱤ ᱠᱚ ᱦᱮᱸ ᱵᱟᱝ᱾
ᱦᱩᱸ ᱦᱳᱭ᱾
ᱚᱱᱟᱜᱮᱼᱼ ᱟᱨ ᱦᱟᱜ ᱟᱞᱮ ᱦᱚᱸ ᱢᱟᱱᱟᱣ ᱵᱟᱲᱟ ᱦᱩᱭᱮᱱ ᱜᱮᱭᱟ ᱱᱟᱯᱟᱭ ᱜᱮ ᱱᱚᱝᱼᱠᱟ ᱴᱷᱤᱠ ᱴᱷᱟᱠ ᱜᱮ ᱦᱟᱸᱜ ᱡᱚᱛᱚ ᱠᱤᱪᱷᱩ ᱦᱩᱭᱱᱟ ᱢᱟᱱᱮ ᱱᱚᱼᱼ ᱚᱸᱰᱮᱜ ᱟᱹᱰᱤ ᱠᱚᱞᱮᱡᱽ ᱨᱮᱫᱚ ᱦᱟᱜ ᱢᱚᱴᱟᱢᱩᱴᱤᱼᱼ ᱢᱟᱱᱟᱣ ᱵᱟᱲᱟ ᱦᱩᱭᱱᱟ ᱠᱚᱞᱮᱡᱽ ᱨᱮᱫᱚ ᱪᱮᱫ ᱠᱚ ᱞᱟᱹᱭᱟ ᱚᱱᱠᱟ ᱥᱤᱫᱩ ᱠᱟᱹᱱᱩ ᱴᱷᱮᱱ ᱵᱟᱼᱼ ᱥᱤᱫᱩ ᱠᱟᱹᱱᱩ ᱟᱣᱟᱜ ᱯᱷᱳᱴᱳ ᱨᱮ ᱵᱟᱦᱟ ᱢᱟᱨᱟᱜᱽᱞᱮ ᱟᱲᱟᱜᱼᱼ ᱟᱨᱟᱨᱟᱣᱟᱜ ᱠᱤᱱᱟᱹ ᱟᱨ ᱦᱟᱸᱜ ᱚᱱᱠᱟ ᱫᱚ ᱦᱟᱸᱜ ᱵᱟᱝ ᱦᱩᱭ ᱞᱮᱱᱟ ᱪᱮᱫ ᱦᱚᱸ ᱫᱚᱢᱮ ᱫᱟᱜ ᱠᱮᱫᱟᱭ ᱛᱚ᱾ ᱛᱟᱦᱚᱞᱮ ᱟᱯᱮᱥᱮᱱᱮ ᱫᱟᱜ ᱞᱮᱫᱼᱟ ᱥᱮ ᱵᱟᱭ?
ᱚ ᱛᱤᱱᱟᱹᱜ ᱜᱟᱱᱮ ᱫᱟᱜ ᱠᱮᱫᱟ? ᱟᱪᱷᱟ ᱪᱪᱷᱟᱻᱪᱷᱟ
ᱫᱟᱜ ᱮ ᱡᱚᱲ ᱠᱮᱫᱟᱭ ᱦᱮᱸ ᱦᱮᱞᱩᱳ